ᱦᱮᱸ ᱡᱚᱦᱟᱨ ᱜᱮ ᱜᱚᱝᱠᱮ᱾ ᱛᱟᱞᱦᱮ ᱫᱟᱠᱟ ᱠᱚᱫᱚ ᱡᱚᱢ ᱵᱟᱲᱟ ᱦᱩᱭ ᱠᱟᱱᱟ ᱥᱮ ᱟᱹᱣᱨᱤ?
ᱟᱣᱨᱤᱭᱟ, ᱦᱳᱭ ᱛᱚ ᱯᱷᱳᱱ ᱞᱮᱫ ᱜᱤᱭᱟ ᱞᱤᱱᱜ ᱛᱚᱯᱚᱱ ᱞᱟᱹᱜᱤᱫ ᱟᱹᱞᱤᱧ ᱛᱚᱯᱚ ᱵᱟᱲᱟ ᱠᱟᱛᱮᱮᱫ ᱟᱫᱚ ᱡᱚᱢ ᱦᱩᱭᱩᱜᱼᱟ ᱱᱟᱦᱟᱜ᱾
ᱚ ᱟᱪᱪᱷᱟ ᱟᱪᱪᱷᱟ, ᱛᱟᱞᱦᱮ ᱜᱚᱝᱠᱮ ᱚᱟᱨᱮ ᱛᱚᱯᱩᱫᱚ ᱚᱠᱟ ᱠᱚᱨᱮ ᱛᱩᱯᱩᱱ ᱦᱩᱭᱩᱜ ᱠᱟᱱᱟ?
ᱚᱱᱮ ᱥᱳᱞᱟᱨ ᱤᱭᱟᱹ ᱠᱚᱨᱮ ᱜᱮ, ᱥᱳᱞᱟᱨ ᱞᱮ ᱥᱳᱞᱟᱨ ᱠᱚ ᱵᱮᱱᱟᱣ ᱠᱟᱫ ᱞᱮᱭᱟ ᱟᱹᱛᱩᱳ ᱨᱮᱜᱮ, ᱥᱳᱞᱟᱨ ᱢᱟᱨᱥᱟᱞ
ᱦᱮᱸ ᱚᱱᱟ ᱟᱹᱰᱤ ᱥᱩ ᱥᱩᱵᱤᱫᱷᱟ ᱜᱮ ᱦᱩᱭ ᱠᱟᱱᱟ ᱾ ᱟᱨ ᱜᱚᱝᱠᱮ ᱱᱚᱣᱟ ᱛᱤᱨᱤᱥᱟ ᱡᱩᱱ ᱡᱟᱦᱟ ᱦᱩᱞ ᱢᱟᱦᱟ ᱫᱚᱵᱮᱱ ᱟᱡᱚᱢ ᱠᱟᱫ ᱜᱮᱭᱟ, ᱛᱟᱞᱦᱮ ᱛᱟᱦᱚᱞᱮ ᱚᱱᱟ ᱦᱩᱞ ᱢᱟᱦᱟ ᱠᱚᱫᱚ ᱟᱯᱮ ᱥᱮᱫ ᱠᱚ ᱢᱟᱱᱟᱣ ᱜᱮᱭᱟ ᱥᱮ ᱵᱟᱝ ᱥᱮ ᱪᱮᱫᱠᱟ ᱠᱚ ᱢᱟᱱᱟᱣᱟ? ᱡᱩᱚᱫᱤ ᱠᱟᱹᱴᱤᱡ ᱵᱮᱱ ᱞᱟᱹᱭ ᱠᱮᱭᱟ?
ᱟᱞᱮ ᱥᱮᱫ ᱫᱚ ᱜᱚᱢᱠᱮ ᱵᱷᱟᱜᱮ ᱜᱮ ᱠᱚ ᱢᱟᱱᱮ ᱵᱷᱟᱜᱮ ᱜᱮᱠᱚ ᱢᱟᱱᱟᱣᱟ ᱟᱨᱠᱤ ᱚᱱᱠᱟ ᱰᱤᱡᱮ ᱢᱟᱹᱭᱤᱠ ᱠᱟᱛᱮ ᱠᱤᱢᱵᱟ ᱚᱱᱠᱟ ᱚᱨᱜᱮᱥᱴᱟᱨ ᱠᱚᱫᱚ ᱚᱱᱟ ᱠᱚᱫᱚ ᱵᱟᱞᱮ ᱠᱚᱨᱟᱣᱟ ᱚᱱᱮ ᱡᱟ ᱠᱤᱪᱷᱩ ᱟᱨᱠᱤ ᱚᱱᱟ ᱴᱟᱢᱟᱠ ᱛᱩᱢᱫᱟᱜ ᱛᱮᱜᱮ
ᱦᱮᱸ
ᱟᱞᱮ ᱢᱟᱱᱮ ᱵᱚᱸᱜᱟ ᱦᱩᱭ ᱠᱟᱛᱮ ᱞᱟᱜᱽᱬᱮ ᱠᱚᱨᱮ ᱞᱟᱜᱽᱬᱮ ᱞᱮ ᱮᱱᱮᱡᱟ ᱾ ᱚᱱᱟ ᱠᱚᱜᱮ ᱟᱨᱠᱤ,
ᱟᱪᱷᱟ ᱟᱪᱷᱟ, ᱱᱚᱣᱟ ᱟᱞᱮ ᱥᱮᱫ ᱦᱚᱸ, ᱦᱮᱸ
ᱟᱯᱮ ᱥᱮᱫ ᱫᱚ ᱪᱤᱫᱠᱟ ᱠᱚ ᱢᱟᱱᱟᱣᱟ?
ᱚ ᱟᱞᱮ ᱥᱮᱫ ᱦᱚᱸ ᱦᱮᱸ ᱱᱚᱝᱠᱟ ᱜᱮ ᱚᱨᱜᱮᱥᱴᱟᱨ ᱥᱮ ᱡᱟᱛᱨᱟ ᱯᱟᱛᱟ ᱠᱚᱫᱚ ᱚᱱᱠᱟ ᱫᱚ ᱵᱟᱞᱮ ᱫᱚᱦᱚᱭᱟ, ᱟᱞᱮ ᱟᱞᱮ ᱦᱚᱸ ᱚᱱᱠᱟ, ᱡᱟᱦᱟᱸ ᱟᱛᱳ ᱢᱚᱬᱮ ᱦᱚᱲ᱾ ᱡᱟ ᱜᱩᱱᱤ ᱜᱩᱨᱩᱵ ᱛᱟᱠᱚ ᱦᱮᱱᱟᱜ ᱠᱚᱣᱟ ᱢᱟᱹᱡᱷᱤ ᱯᱟᱨᱟᱱᱤᱠ ᱜᱚᱰᱮᱛ ᱠᱚ᱾ ᱦᱮᱸ ᱛᱟᱨᱯᱚᱨ ᱟᱛᱳ ᱨᱮᱱ ᱡᱟᱦᱟᱸ ᱥᱳᱞᱳᱟᱱᱟᱜ ᱦᱮᱱᱟᱜ ᱠᱚᱣᱟ ᱡᱷᱚᱛᱚ᱾ ᱡᱟᱦᱟᱸᱭ ᱡᱮᱢᱚᱱ ᱥᱚᱦᱚᱨ ᱥᱮᱴᱮᱨ ᱠᱚ ᱛᱟᱦᱮᱸ ᱫᱟᱲᱮᱭᱟᱜᱼᱟ ᱛᱩᱯᱩ ᱠᱟᱛᱮ ᱞᱮ ᱪᱟᱞᱟᱜᱼᱟ ᱛᱟᱯᱚᱨ, ᱦᱮᱸ ᱟᱛᱳ ᱛᱟᱞᱟᱨᱮ ᱡᱟᱦᱟ ᱨᱮ, ᱤᱭᱟᱹᱜ ᱛᱟᱞᱮ ᱟᱨᱠᱤ ᱛᱟᱞᱟ ᱠᱩᱞᱦᱤ ᱛᱷᱟᱱ ᱛᱟᱞᱮ ᱦᱳᱭ᱾ ᱚᱸᱰᱮ ᱥᱟᱨᱡᱚᱢ ᱰᱟᱹᱨ ᱵᱤᱫ ᱠᱟᱛᱮᱫ ᱚᱸᱰᱮ ᱵᱟᱦᱟ ᱢᱟᱞᱟ ᱟᱨᱟᱣ ᱠᱟᱛᱮᱫ᱾ ᱥᱮ ᱚᱱᱮ ᱫᱷᱩᱯ ᱫᱷᱩᱱᱟᱣ ᱠᱟᱛᱮᱫ ᱯᱩᱡᱟᱹ ᱯᱟᱥᱟᱭᱟᱞᱮ᱾ ᱛᱟᱨᱯᱚᱨᱮ ᱢᱟᱱᱮ ᱡᱟᱦᱟᱸ ᱟᱞᱮᱨᱮᱱ ᱢᱟᱺᱡᱷᱤ ᱥᱮ ᱯᱟᱨᱟᱱᱤᱠ᱾ ᱚᱱᱟ ᱦᱩᱞ ᱢᱟᱦᱟ ᱱᱤᱭᱮ ᱡᱟᱜᱮ ᱵᱟᱨᱯᱮ ᱠᱟᱛᱷᱟ ᱠᱚ ᱨᱚᱲᱟ ᱦᱳᱭ᱾ ᱚᱠᱟ ᱛᱟᱞᱟ ᱛᱮᱜᱮᱞᱮ ᱢᱟᱱᱟᱣᱟ ᱟᱨ ᱜᱚᱢᱠᱮ ᱟᱹᱰᱤ ᱡᱟᱭᱜᱟ ᱨᱮᱜᱮ, ᱚᱱᱠᱟ ᱟᱡᱚᱢ ᱠᱟᱱᱟ ᱥᱮ ᱱᱮᱛᱟᱨ ᱫᱚ ᱠᱚᱨᱟᱣ ᱫᱟᱠᱚ ᱥᱮ ᱵᱟᱝ ᱠᱚ ᱠᱚᱨᱟᱣ ᱫᱟ᱾ ᱦᱮ ᱦᱩᱞ ᱢᱟᱦᱟ ᱨᱮ ᱱᱚᱝᱠᱟ ᱚᱨᱠᱮᱥᱴᱟᱨ ᱠᱚᱠᱚ ᱠᱚᱨᱟᱣ ᱦᱚᱪᱚᱭ ᱫᱟᱠᱚ ᱟᱨ, ᱦᱚᱜ-ᱚ ᱱᱟ ᱡᱤᱱᱤᱥ ᱠᱟᱱ ᱠᱟᱹᱴᱤᱡ ᱟᱵᱮᱱ ᱞᱟᱹᱭ ᱵᱮᱱ᱾ ᱡᱮ ᱚᱨᱠᱮᱥᱴᱟᱨ ᱠᱚ ᱠᱚᱨᱟᱣᱮᱫᱟ ᱱᱚᱣᱟ ᱫᱚ ᱪᱮᱫ? ᱪᱤᱠᱟᱱ ᱵᱷᱟᱵᱛᱮ ᱟᱵᱮᱱ ᱵᱮᱱ ᱧᱮᱞᱟ ᱥᱮ ᱱᱚᱣᱟ ᱫᱚ ᱴᱷᱤᱠᱟ ᱥᱮ ᱱᱚᱣᱟ ᱫᱚ ᱵᱟᱝ ᱴᱷᱤᱠᱟ?
ᱱᱚᱣᱟ ᱫᱚ ᱢᱟᱱᱮ ᱥᱚᱢᱟᱡ ᱱᱤᱭᱟ. ᱛᱚ ᱮᱠᱫᱚᱢ ᱜᱮ ᱵᱟᱝ ᱴᱷᱤᱠᱟ᱾ ᱠᱟᱨᱚᱱ ᱚᱱᱟ ᱢᱤᱫᱴᱟᱝ ᱚᱱᱟ ᱩᱱᱦᱤᱞᱳᱜ ᱫᱚ ᱨᱟᱹᱥᱠᱟᱹ ᱨᱮᱱᱟᱜ ᱫᱚ ᱫᱤᱱ ᱫᱚ ᱵᱟᱝ ᱠᱟᱱᱟ ᱡᱮᱦᱮᱛᱩ ᱦᱤᱞᱳᱜ ᱫᱚ ᱢᱟᱱᱮ, ᱦᱚᱸ ᱟᱹᱰᱤ ᱠᱚᱥᱴᱚ ᱨᱮᱱᱟᱜ ᱤᱭᱟᱹ ᱨᱮᱱᱟᱜ ᱫᱤᱱ ᱠᱟᱱᱟ ᱫᱩᱠᱠᱷᱚ ᱨᱮᱱᱟᱜ ᱟᱫᱚ ᱮᱱ ᱦᱤᱞᱚᱜ ᱡᱩᱫᱤ? ᱡᱩᱫᱤ ᱟᱢ ᱚᱨᱜᱮᱥᱴᱟᱨᱮᱢ ᱠᱚᱨᱟᱣᱟ ᱯᱩᱨᱟᱹ ᱳᱭᱮᱞᱠᱟᱢ ᱮᱱᱮᱡᱟ᱾
ᱦᱮᱸ,
ᱯᱷᱩᱨᱛᱤᱭᱟᱢ ᱚᱱᱟᱠᱤ ᱴᱷᱤᱠᱟ ᱚᱱᱟ ᱫᱚ ᱵᱟᱝ ᱴᱷᱤᱠᱟ᱾
ᱵᱟᱝ ᱵᱟᱝ,
ᱟᱫᱚ ᱚᱱᱟ ᱜᱮ ᱱᱟᱜ᱾ ᱠᱤᱪᱷᱩ ᱟᱹᱞᱤᱧ ᱦᱚᱸ ᱠᱤᱪᱷᱩ ᱠᱤᱪᱷᱩ ᱡᱟᱭᱜᱟ ᱠᱚᱨᱮ ᱞᱤᱧ ᱧᱮᱞ ᱠᱟᱫᱟ ᱚᱱᱠᱟ ᱠᱚ ᱠᱚᱨᱟᱣᱮᱫᱼᱟ ᱟᱨᱦᱚ ᱢᱟᱹᱭᱤᱠ ᱠᱚᱠᱚ ᱠᱚᱨᱟᱣᱮᱫᱼᱟ ᱰᱤᱡᱮ, ᱤᱭᱟᱹ ᱛᱮᱠᱚ ᱮᱱᱮᱡᱮᱜᱼᱟ᱾
ᱦᱮᱸᱻ ᱦᱮᱸ,
ᱢᱟᱱᱮ, ᱟᱨᱠᱤ ᱮᱴᱟᱜ ᱢᱟᱱᱮ ᱪᱮᱜᱽᱠᱟᱞᱤᱧ ᱞᱟᱹᱭᱟ ᱟᱫᱚ ᱢᱟᱱᱮ ᱱᱤᱡᱟᱹ ᱦᱚᱸ ᱧᱮᱞᱛᱮ ᱠᱷᱟᱨᱟᱯ ᱜᱮ ᱵᱩᱡᱷᱟᱹᱜᱼᱟ ᱟᱫᱚ ᱟᱨ ᱞᱟᱹᱭ ᱦᱚᱸ ᱞᱤᱧ ᱞᱟᱹᱭ ᱟᱠᱚ ᱜᱮᱭᱟ ᱡᱮ ᱱᱚᱣᱟ ᱠᱚᱫᱚ ᱱᱚᱝᱠᱟᱱ ᱫᱤᱱ ᱨᱮᱫᱚ ᱵᱟᱝ ᱠᱚ, ᱠᱚᱨᱟᱣ ᱞᱮᱠᱷᱟᱱ ᱜᱮ ᱴᱷᱤᱠᱟ ᱟᱫᱚ ᱠᱚ, ᱞᱟᱹᱭᱟ ᱠᱚᱨᱟᱣ ᱦᱩᱭᱩᱜ ᱠᱟᱱᱟ ᱯᱷᱩᱨᱛᱤ ᱠᱷᱟᱹᱛᱤᱨ ᱞᱮᱫᱟᱭ ᱞᱟᱹᱭᱟᱠᱚ ᱡᱮ ᱛᱤᱥ ᱛᱚ ᱱᱚᱝᱠᱟᱱ ᱤᱭᱟᱹ ᱢᱟᱱᱮ ᱥᱮᱨᱚᱠᱚᱢ ᱤᱭᱟᱹ ᱠᱚᱫᱚ, ᱵᱟᱝ ᱦᱩᱭᱩᱜ ᱛᱟᱞᱮᱭᱟ ᱚᱱᱠᱟᱱ ᱤᱭᱟᱹᱨᱮ ᱟᱫᱚ ᱱᱚᱣᱟ ᱤᱭᱟᱹ ᱨᱮᱜᱮᱞᱮ ᱯᱷᱩᱨᱛᱤᱭᱮᱫᱼᱟ᱾ ᱚᱱᱠᱟ ᱠᱚ ᱞᱟᱹᱭᱟ ᱟᱫᱚ ᱟᱸᱡᱚᱢ ᱵᱟᱲᱟ ᱠᱟᱛᱮ ᱫᱩᱠᱷᱚ ᱞᱤᱧ ᱵᱩᱡᱷᱟᱹᱣᱟ, ᱟᱫᱚ ᱪᱮᱜᱽ ᱦᱚᱸ ᱵᱟᱹᱞᱤᱧ ᱞᱟᱹᱭ ᱵᱟᱲᱟ ᱟᱠᱚᱣᱟ᱾
ᱦᱚᱸ, ᱦᱮᱸ ᱦᱮᱸ ᱱᱚᱣᱟ ᱡᱟᱦᱟᱸ ᱵᱮᱱ ᱞᱟᱹᱭ ᱠᱮᱫᱟ? ᱱᱚᱣᱟ ᱫᱚ ᱮᱠᱟᱞ ᱜᱮ ᱚᱨᱠᱮᱥᱴᱟᱨ ᱫᱚ ᱩᱱ ᱦᱤᱞᱳᱜ ᱫᱚ ᱠᱚᱨᱟᱣ ᱫᱚ ᱵᱟᱝ ᱴᱷᱤᱠᱟ᱾ ᱠᱟᱨᱚᱱ ᱟᱨᱦᱚᱸ ᱛᱚ ᱮᱴᱟᱜ ᱫᱤᱱ ᱦᱮᱱᱟᱜᱼᱟ ᱦᱮᱸ ᱡᱩᱫᱤ ᱩᱱ ᱠᱚ ᱠᱚᱨᱟᱣ ᱜᱮ ᱞᱟᱜᱟᱜᱼᱟ ᱛᱟᱦᱚᱞᱮ ᱮᱴᱟᱜ ᱫᱤᱱ ᱦᱮᱱᱟᱜᱼᱟ᱾ ᱚᱱᱟ ᱫᱤᱱ ᱨᱮᱫᱚ ᱵᱟᱝ᱾ ᱠᱷᱟᱱ ᱦᱩᱞ ᱢᱟᱦᱟ ᱫᱚ ᱟᱵᱚᱣᱟᱜ ᱫᱚ ᱯᱷᱩᱨᱛᱤ ᱨᱮᱱᱟᱜ ᱫᱤᱱ ᱫᱚ ᱵᱟᱝ ᱠᱟᱱᱟ ᱛᱚ ᱟᱵᱚᱨᱮᱱ ᱡᱟᱦᱟᱸᱭ ᱵᱤᱨ ᱡᱳᱫᱽᱫᱷᱟ ᱠᱚ ᱛᱟᱦᱮᱸᱜ ᱠᱟᱱᱟ ᱥᱤᱫᱩ, ᱠᱟᱹᱱᱩ, ᱪᱟᱸᱫᱽ, ᱵᱷᱳᱭᱨᱳᱚᱵᱽ ᱩᱱᱠᱩ ᱠᱩ ᱟᱠᱚᱣᱟᱜ ᱡᱤᱣᱤ ᱟᱞᱟᱭ ᱠᱟᱛᱮᱫ ᱡᱟᱦᱟᱸ ᱵᱤᱴᱤᱥ ᱥᱟᱶ ᱛᱮᱠᱚ ᱞᱟᱹᱲᱦᱟᱹᱭ ᱞᱮᱜᱟ ᱠᱚ
ᱦᱮᱸ ᱦᱮᱸ
ᱛᱟᱦᱚᱞᱮ ᱚᱱᱟᱫᱚ ᱪᱤᱠᱟᱹᱛᱮ ᱟᱢᱮᱢ ᱩᱱ ᱦᱤᱞᱳᱜ ᱟᱢᱮᱢ ᱨᱟᱹᱥᱠᱟᱹᱭᱟ? ᱡᱩᱫᱤ ᱟᱢᱮᱢ ᱨᱟᱹᱥᱠᱟᱹᱭᱟ ᱟᱵᱚᱨᱮᱱ ᱡᱟᱦᱟᱸ ᱯᱚᱨᱮ ᱡᱮᱱᱟᱨᱮᱥᱚᱱ
ᱩᱱᱠᱩ ᱩᱱᱠᱩ ᱪᱮᱜᱽ ᱠᱚ ᱵᱩᱡᱷᱟᱹᱣᱟ ᱩᱱᱠᱩ ᱫᱚᱠᱚ ᱵᱩᱡᱷᱟᱹᱣᱟ ᱦᱩᱞᱢᱟ ᱮᱭᱟ ᱯᱷᱩᱨ ᱛᱤ ᱨᱮᱱᱟᱜ ᱫᱤᱱ ᱠᱟᱱᱟ ᱚᱱᱟ ᱫᱚ
ᱦᱩᱞ ᱢᱟᱦᱟ ᱯᱷᱩᱨᱛᱤ ᱨᱮᱱᱟᱜ ᱫᱤᱱ ᱛᱟᱞᱚᱞᱮ ᱚᱱᱟ ᱚᱱᱟ ᱟᱵᱚᱣᱟᱜ ᱡᱟᱦᱟᱸ ᱥᱚᱢᱟᱡ ᱥᱟᱝᱥᱠᱨᱤᱛᱤᱠ ᱚᱱᱟ ᱢᱟᱱᱮ ᱮᱴᱟᱜ ᱥᱮᱫ ᱪᱟᱞᱟᱜ ᱛᱟᱵᱚᱱᱟ ᱡᱟᱦᱟᱸ ᱢᱟᱱᱮ ᱟᱵᱚ ᱦᱮᱸ ᱚᱱᱮ ᱚᱱᱟ ᱛᱟᱦᱚᱞᱮ ᱟᱨ ᱜᱚᱝᱠᱮ ᱚᱱᱮ ᱱᱤᱛᱚᱜ ᱵᱮᱱ ᱧᱮᱞ ᱠᱟᱜ ᱜᱮᱭᱟ ᱡᱮ ᱚᱨᱠᱮᱥᱴ ᱛᱟᱨ ᱨᱮ ᱪᱟᱞᱟᱣ ᱠᱟᱛᱮᱱ ᱠᱟᱹᱴᱤᱡ ᱠᱟᱹᱴᱤᱡ ᱢᱟᱹᱭ ᱵᱟᱹᱵᱩ ᱛᱟᱠ ᱠᱚ ᱫᱚᱢᱮ ᱠᱚ ᱮᱱᱮᱡ ᱠᱟᱱᱟ ᱡᱟᱦᱟᱸ ᱯᱷᱳᱱ ᱨᱮᱵᱮᱱ ᱧᱮᱞ ᱟᱠᱟᱫᱟ ᱥᱩᱥᱩ ᱥᱳᱥᱟᱞ ᱢᱤᱰᱤᱭᱟ ᱨᱮ ᱪᱷᱟᱹᱯᱨᱤ ᱞᱮᱠᱟ ᱢᱟᱱᱮ ᱠᱚ ᱩᱱᱠᱩ ᱵᱮᱵᱚᱦᱟᱨ ᱮᱫᱟᱠᱚ ᱚᱱᱟ ᱟᱵᱮᱱ ᱪᱮ ᱪᱮᱠᱟ ᱵᱮᱱ ᱢᱚᱱᱮᱭᱟ? ᱚᱱᱟ ᱱᱤᱭᱟᱹ ᱠᱟᱹᱴᱤᱡ ᱞᱟᱹᱭ ᱵᱮᱱ
ᱚᱱᱟ ᱫᱚ ᱠᱮ ᱢᱟᱱᱮ ᱵᱟᱹᱲᱤᱡ ᱜᱮ ᱦᱩᱭᱩᱜ ᱠᱟᱱᱟ ᱟᱨᱠᱤ ᱟᱫᱚ ᱟᱭᱳᱼᱵᱟᱵᱟ ᱠᱚᱦᱚᱸ ᱪᱮᱞᱮᱠ ᱠᱟᱱ ᱪᱮ ᱪᱮᱫ ᱞᱮᱠᱟᱱᱟᱠᱚ ᱜᱤᱫᱽᱨᱟᱹ ᱠᱚᱦᱚᱸ ᱵᱟᱠᱚ ᱵᱩᱡᱷᱟᱹᱣ ᱵᱟᱲᱟᱭᱮᱫ ᱠᱚᱣᱟ
ᱦᱮᱸ
ᱚᱱᱠᱟ ᱠᱚ ᱤᱭᱟᱹ ᱵᱟᱲᱟᱭᱮᱜᱽ ᱨᱮᱦᱚᱸ
ᱦᱮᱱ
ᱮᱜ ᱜᱟᱨᱡᱮᱱ ᱠᱚᱣᱟᱜ ᱜᱮ ᱮᱠᱪᱩᱞᱤ ᱫᱳᱥ ᱫᱚ ᱵᱮᱥᱤ ᱫᱚ ᱱᱟᱜ ᱠᱷᱟᱱ ᱵᱟᱠᱚ ᱵᱩᱡᱷᱟᱹᱣ ᱵᱟᱲᱟᱭᱮᱫ ᱠᱚᱣᱟ ᱚᱱᱟ ᱡᱮ ᱱᱚᱣᱟ ᱱᱚᱣᱟ ᱡᱤᱱᱤᱥ ᱫᱚ ᱱᱚᱝᱠᱟ ᱠᱷᱟᱨᱟᱯ ᱜᱮᱭᱟ ᱥᱮ ᱱᱚᱣᱟ ᱫᱚ ᱵᱟᱹᱲᱤᱡ ᱜᱮᱭᱟ ᱱᱚᱝᱠ ᱠᱟ ᱤᱭᱟᱹ ᱫᱚ ᱠᱚᱨᱟᱣ ᱫᱚ ᱵᱟᱝ ᱴᱷᱤᱠᱟ ᱵᱟᱝᱠᱷᱟᱱ ᱮᱱᱮᱡ ᱢᱮᱥᱮ ᱮᱱᱮᱡ ᱢᱮ ᱚᱱᱟ ᱫᱚ ᱚᱠᱚᱭ ᱛᱚᱦᱚᱸ ᱚᱠᱚᱭ ᱦᱚᱸ ᱪᱮᱫ ᱦᱚᱸ ᱵᱟᱠᱚ ᱢᱟᱱᱟᱣ ᱵᱟᱲᱟ ᱢᱮᱭᱟ
ᱦᱮᱸ ᱦᱮᱸ
ᱟᱫᱚ ᱚᱱᱮ ᱢᱤᱫ ᱢᱤᱫ ᱡᱟᱭᱜᱟ ᱨᱮ ᱠᱚ ᱫᱮᱠᱷᱟᱣᱮᱜᱼᱟ ᱠᱟ ᱜᱚᱦᱚᱲ ᱜᱚᱯᱚᱲ ᱞᱚᱥᱚᱫ ᱨᱮ ᱤᱭᱟᱹ ᱚᱱᱟ ᱠᱚᱫᱚ ᱮᱠᱫᱚᱢ ᱠᱷᱟᱨᱟᱯ ᱜᱮᱭᱟ ᱥᱚᱢᱟᱡᱽ ᱜᱮ ᱢᱟᱱᱮ ᱮᱴᱟᱜ ᱥᱮᱫ ᱪᱟᱞᱟᱣ ᱤᱫᱤ ᱠᱟᱱᱟ
ᱦᱮᱸ ᱚᱱᱟ ᱡᱟᱦᱟᱸ ᱵᱮᱱ ᱞᱟᱹᱭ ᱠᱮᱫᱟ ᱜᱚᱝᱠᱮ ᱚᱱᱟ ᱫᱚ ᱥᱟᱹᱨᱤᱜᱮ ᱟᱹᱰᱤᱜᱤ ᱮ ᱡᱟᱦᱟᱸ ᱱᱚᱣᱟ ᱜ ᱜ ᱡᱚᱠᱷᱚᱱ ᱥᱳᱥᱟᱞ ᱢᱤᱰᱤᱭᱟ ᱨᱮ ᱪᱟᱞᱟᱜ ᱠᱟᱱᱟ ᱟᱹᱰᱤ ᱨᱚᱠᱚᱢ ᱦᱚᱲ ᱠᱚ ᱧᱮᱞ ᱫᱟ ᱡᱮᱢᱚᱱ ᱫᱮᱠᱩ ᱪᱷᱟᱛ ᱛᱤ ᱠᱚᱠᱚ ᱧᱮᱞ ᱫᱟ ᱞᱟᱹᱭᱠᱚ ᱩᱱᱩᱠᱩ ᱥᱟᱱᱛᱟᱲ ᱫᱚᱸ ᱦᱩᱸ ᱦᱮᱸ ᱯᱟᱹᱣᱨᱟᱹ ᱧᱩ ᱠᱟᱛᱮᱫ ᱚᱱᱠᱟ ᱞᱚᱥᱚᱫ ᱨᱮ ᱦᱮᱸ
ᱢᱚᱱᱮ ᱨᱮ ᱩᱱᱠᱩᱣᱟᱜ ᱢᱤᱫᱴᱟᱝ ᱟᱞᱟᱫᱟ ᱢᱤᱫᱴᱟᱝ ᱟᱵᱚ ᱞᱟᱹᱜᱤᱫ ᱢᱤᱫᱴᱟᱝ ᱤᱢᱮᱡᱽ ᱛᱮ ᱛᱮᱭᱟᱨᱚᱜ ᱠᱟᱱᱟ
ᱦᱮᱸ ᱡᱟᱦᱟᱸ ᱡᱟᱦᱟᱸ ᱠᱷᱟᱹᱛᱤᱨ ᱫᱚ ᱢᱟᱱᱮ ᱟᱵᱚ ᱫᱚ ᱞᱟᱛᱟᱨ ᱢᱮᱫ ᱛᱮ ᱢᱟᱱᱮ ᱱᱤᱪ ᱪᱤᱫ ᱢᱮᱫ ᱛᱮᱠᱚ ᱧᱮᱞ ᱵᱚᱱᱟ ᱠᱚ ᱚᱱᱟ ᱦᱚᱜᱚ ᱱᱟ ᱡᱤᱱᱤᱥᱴᱟ ᱟᱵᱚ ᱡᱚᱛᱚ ᱫᱤᱱ ᱟᱵᱚ ᱵᱟᱵᱚᱱ ᱥᱩᱫᱷᱨᱟᱹᱜᱼᱟ ᱛᱚᱛᱚ ᱫᱤᱱ ᱢᱟᱱᱮ ᱮᱜ ᱱᱚᱝᱠᱟ ᱞᱟᱛᱟᱨ ᱨᱮᱜᱮ ᱵᱚᱱ ᱛᱟᱦᱮᱱᱟ
ᱦᱮᱸ ᱛᱚ
ᱚᱱᱟ ᱠᱚᱫᱚ ᱦᱮᱸ ᱥᱚᱛᱛᱤ ᱜᱮ ᱢᱟᱱᱮ ᱮᱜ ᱟᱭᱳᱼᱵᱟᱵᱟ ᱛᱟᱠᱚ ᱠᱟᱹᱴᱤᱡ ᱧᱮᱞ ᱫᱚᱨᱠᱟᱨᱚᱜ ᱠᱟᱱᱟ ᱡᱮ ᱦᱮᱸ ᱢᱟᱹᱭ ᱵᱟᱹᱵᱩ ᱛᱟᱠᱚ ᱱᱚᱝᱠᱟ ᱠᱚ ᱯᱚᱨᱚᱵᱽ ᱯᱟᱛᱟ ᱠᱚ ᱪᱟᱞᱟᱜ ᱠᱟᱱᱟ ᱦᱮᱸ ᱡᱩᱫᱤ ᱩᱱᱠᱩ ᱡᱩᱫᱤᱢ ᱤᱥᱠᱩᱞ ᱠᱚᱠᱚ ᱪᱟᱞᱟᱣ ᱫᱟᱲᱮ ᱠᱚᱜ-ᱟ ᱥᱮᱠᱚ ᱵᱷᱮᱡᱟ ᱫᱟᱲᱮ ᱠᱮᱠᱚᱣᱟ ᱩᱱᱠᱩᱣᱟᱜ ᱢᱮᱫᱴᱮᱱ ᱢᱚᱱᱳᱵᱷᱟᱵᱽ ᱯᱟᱞᱴᱟᱣ ᱠᱚᱜᱼᱟ ᱡᱮ ᱤᱧ ᱱᱚᱝᱠᱟᱧ ᱫᱚᱱ ᱵᱟᱲᱟᱭᱟ ᱦᱮᱸ ᱮᱱᱮᱡ ᱛᱮᱫᱚ ᱠᱷᱚᱛᱤ ᱢᱟᱹᱱᱩᱜᱼᱟ ᱥᱳᱡᱷᱟ ᱥᱟᱯᱴᱟ ᱮᱱᱮᱡ ᱢᱮ ᱦᱮᱸ ᱟᱫᱚ ᱛᱮᱱ ᱦᱮᱸ ᱠᱤ ᱢᱤᱫᱴᱮᱱ ᱪᱷᱟᱹᱯᱲᱤ ᱜᱤᱨᱤ ᱞᱮᱠᱟᱱᱟᱜ ᱠᱟᱛᱷᱟ ᱠᱟᱛᱷᱟ ᱦᱮᱸ ᱛᱟᱦᱚᱞᱮ ᱚᱱᱮ ᱚᱱᱠᱟ ᱦᱮᱸ ᱦᱮᱸ ᱛᱟᱞᱦᱮ ᱢᱟᱱᱮ ᱯᱟᱲᱦᱟᱣ ᱞᱮᱱᱠᱷᱟᱱ ᱠᱚ ᱢᱟᱱᱮ ᱢᱮᱴᱮᱱ ᱢᱚᱱᱳᱵᱷᱟᱵᱽ ᱯᱟᱞᱴᱟᱣ ᱠᱚᱜᱼᱟ ᱛᱚᱠᱷᱚᱱ ᱫᱚ ᱢᱟᱱᱮ ᱟᱭᱟᱜ ᱢᱮᱫᱴᱮᱱ ᱞᱟᱡᱟᱣ ᱵᱚᱛᱚᱨ ᱛᱟᱦᱮᱸ ᱠᱚᱜᱼᱟ ᱚᱱᱠᱟᱱ ᱫᱚ ᱵᱟᱝ ᱦᱳᱭ ᱠᱚᱜᱼᱟ ᱛᱟᱞᱦᱮ ᱱᱚᱣᱟ ᱡᱮᱢᱚᱱ ᱜᱟᱨ ᱜᱟᱨᱡᱮᱱᱚᱱᱟᱜ ᱦᱚᱸ ᱚᱱᱟ ᱫᱚ ᱧᱮᱞ ᱫᱚ ᱞᱟᱹᱠᱛᱤ ᱠᱟᱱᱟ
ᱦᱮᱸ
ᱡᱮ ᱦᱮᱸ ᱟᱨ ᱱᱤ ᱱᱤᱛᱟᱨ ᱡᱟᱦᱟᱸ ᱜᱚᱝᱠᱮ ᱠᱚ ᱠᱚᱵᱮᱱ ᱧᱮᱞ ᱡᱮ ᱮ ᱫᱚᱢᱮ ᱠᱚᱢ ᱵᱚᱭᱚᱥ ᱠᱷᱚᱱᱟᱜ ᱜᱮ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱵᱟᱯᱞᱟᱜ ᱠᱟᱱᱟ
ᱦᱮᱸ
ᱛᱚ ᱟᱵᱮᱱ ᱪᱤᱠᱟᱹ ᱵᱮᱱ ᱢᱚᱱᱮᱭᱟ ᱡᱮ ᱪᱮᱫ ᱠᱟᱨᱚᱱ ᱛᱮ ᱦᱩᱭᱩᱜ ᱠᱟᱱᱟ ᱦᱮᱸ ᱚᱱᱟ ᱡᱩᱫᱤ ᱠᱟᱹᱴᱤᱡ ᱵᱮᱱ ᱞᱟᱹᱭᱟᱜᱼᱟ
ᱟᱫᱚ ᱚᱱᱟ ᱫᱚ ᱴᱷᱤᱠ ᱥᱟᱺᱦᱤᱡ ᱫᱚᱞᱤᱧ ᱞᱟᱹᱭ ᱫᱟᱲᱮᱭᱟᱜᱼᱟ ᱥᱮ ᱵᱟᱝ ᱦᱟᱜ ᱢᱚᱴᱟᱢᱚᱴᱤ ᱮ ᱠᱷᱟᱨᱟᱯ ᱢᱟᱛᱚ ᱚᱱᱟ ᱦᱚᱸ ᱦᱩᱭᱩᱜ ᱠᱟᱱ ᱜᱮᱭᱟ ᱟᱫᱚ ᱦᱳᱭᱛᱳ ᱢᱤᱫᱴᱟᱝ ᱟᱨᱠᱤ ᱪᱮᱫ ᱞᱤᱧ ᱞᱟᱹᱭᱟ ᱚᱱᱟ ᱫᱚ ᱵᱩᱡᱽ
ᱵᱩᱡᱷᱟᱹᱣ ᱵᱩᱡᱷᱟᱹᱣ ᱨᱮᱱᱟᱜ ᱦᱚᱸ ᱢᱤᱫᱴᱟᱝ ᱤᱭᱟᱹ ᱢᱮᱱᱟᱜᱼᱟ ᱟᱨ ᱚᱲᱟᱜ ᱦᱚᱲᱟᱜ ᱦᱚᱸ ᱥᱮᱨᱚᱠᱚᱢ ᱦᱚᱭᱛᱳ ᱤᱭᱟᱹ ᱢᱟᱱᱮ ᱜᱟᱭᱤᱰ ᱠᱟᱛᱮ ᱵᱟᱠᱚ ᱫᱚᱦᱚ ᱫᱟᱲᱮᱭᱟᱠᱚ ᱠᱟᱱᱟ
ᱦᱮᱸ ᱦᱮᱸ ᱦᱮᱸ ᱱᱚᱣᱟ ᱡᱟᱦᱟᱸ ᱵᱮᱱ ᱞᱟᱹᱭ ᱠᱮᱫ ᱚᱲᱟᱜ ᱦᱚᱲᱟᱜ ᱦᱚᱸ ᱵᱤᱨᱟᱴ ᱢᱟᱨᱟᱝ ᱵᱷᱩᱢᱤ ᱠᱟ ᱦᱮᱱᱟᱜᱼᱟ ᱱᱚᱣᱟ ᱜᱤᱫᱽᱨᱟᱹ ᱠᱚ ᱞᱟᱛᱟᱨ ᱨᱮ ᱡᱟᱦᱟᱸ ᱫᱚ ᱩᱱᱠᱩ ᱡᱩᱫᱤ ᱴᱷᱤᱠ ᱢᱚᱛᱚ ᱤᱥᱠᱩᱞ ᱠᱚᱠᱚ ᱵᱷᱮᱡᱟ ᱠᱮ ᱠᱚ ᱠᱚᱣᱟ ᱩ
ᱦᱮᱸ ᱟᱨ ᱱᱚᱣᱟ ᱱᱮᱛᱟᱨ ᱫᱚ ᱦᱮᱜᱼ ᱚᱱᱟ ᱠᱟᱨᱚᱱ ᱛᱮᱜᱮ ᱵᱮᱥᱤ ᱦᱩᱭᱩᱜ ᱠᱟᱱᱟ ᱤᱥᱠᱩᱞ ᱠᱚ ᱵᱟᱝ ᱠᱚ ᱵᱷᱮᱡᱟᱭᱮᱫ ᱠᱚᱣᱟ ᱦᱟᱴ ᱯᱟᱛᱟ ᱠᱚ ᱪᱟᱞᱟᱜ ᱠᱟᱱᱟ ᱛᱟᱦᱚᱞᱮ ᱦᱮᱸ ᱦᱮᱸ ᱩᱝᱠᱩ ᱜᱚᱴᱟ ᱨᱮᱱ ᱠᱚ ᱧᱟᱯᱟᱢ ᱠᱟᱱᱟ ᱠᱚ ᱛᱟᱦᱚᱞᱮ ᱚᱸᱰᱮ ᱠᱷᱚᱱᱟᱜ ᱜᱮ ᱨᱚᱲ ᱨᱚᱯᱚᱲ ᱠᱚ ᱟᱨᱟᱢᱵᱚᱜ ᱠᱟᱱᱟ
ᱦᱮᱸ
ᱯᱷᱚᱞᱮ ᱟᱫᱚ ᱟᱹᱰᱤ ᱠᱚᱢ ᱵᱚᱭᱚᱥ ᱨᱮᱜᱮ ᱵᱟᱯᱞᱟ ᱦᱩᱭᱩᱜ ᱠᱟᱱᱟ ᱟᱨ ᱡᱩᱫᱤ ᱱᱚᱣᱟ ᱱᱩᱠᱩ ᱡᱩᱫᱤ ᱥᱠᱩᱞ ᱠᱚᱠᱚ ᱪᱟᱞᱟᱣ ᱠᱚᱜᱼᱟ ᱢᱤᱫᱴᱮᱱ ᱥᱤᱠᱠᱷᱟ ᱠᱚ ᱧᱟᱢ ᱠᱮᱭᱟ ᱡᱮ ᱵᱟᱝ ᱱᱩᱱᱟᱹᱜ ᱠᱚᱢ ᱵᱚᱭᱚᱥ ᱠᱷᱚᱱᱟᱜ ᱵᱟᱯᱞᱟ ᱞᱮᱱᱠᱷᱟᱱ ᱯᱚᱨᱚᱵᱚᱨᱛᱤ ᱠᱷᱮᱛᱨᱮ ᱪᱮᱜ ᱪᱤᱠᱟᱹᱛᱤᱧ ᱯᱚᱭᱥᱟᱧ ᱠᱟᱢᱟᱣᱟ ᱾ ᱥᱮ ᱪᱤᱠᱟᱹᱛᱮ ᱥᱚᱝᱥᱟᱨᱤᱧ ᱪᱟᱞᱟᱣᱟ, ᱚᱜ ᱚᱱᱚ ᱚᱱᱟ ᱠᱚ ᱢᱮᱜᱴᱮᱱ
ᱚᱱᱟ ᱚᱱᱮ ᱚᱱᱟ ᱚᱱ ᱚᱱᱮ ᱚᱱᱟ ᱪᱤᱱ ᱤᱴᱟᱹ ᱠᱚᱜᱮ ᱵᱟᱝ ᱦᱤᱡᱩᱜ ᱠᱟᱱ ᱛᱟᱠᱚᱣᱟ ᱟᱨᱠᱤ ᱾
ᱦᱮᱸ ᱦᱮᱸ ᱟᱨ ᱦᱚᱜᱼᱱᱟ ᱜᱮ ᱡᱮ ᱩᱸᱜ, ᱢᱟᱥᱴᱟᱨ ᱠᱚᱦᱚᱸ ᱥᱮ ᱟᱭᱳ ᱵᱟᱵᱟ ᱛᱟᱠ ᱚᱣᱟᱜ ᱦᱚ ᱠᱟᱹᱴᱤᱡ ᱮᱸᱜ ᱱᱚᱣᱟ ᱫᱤᱠ ᱠᱟᱹᱴᱤᱜ ᱧᱮᱞ ᱫᱚᱨᱠᱟᱨᱚᱜ ᱠᱟᱱᱟ ᱾ ᱡᱮ ᱜᱤᱫᱽᱨᱟᱹ ᱫᱚ ᱠᱟᱹ ᱠᱟᱹᱴᱤᱡ ᱜᱟᱛᱮᱜ ᱞᱤᱠᱟᱭ ᱦᱤᱥᱟᱹᱵ ᱛᱮᱦᱚᱸ ᱠᱟᱹᱴᱤᱡ ᱨᱚᱲᱟᱭ ᱦᱩᱭᱩᱜᱼᱟ ᱾ ᱪᱤᱫᱟᱜ ᱥᱮ ᱦᱚᱸᱜᱼᱱᱟ ᱡᱮ ᱵᱟᱯᱞᱟᱜ ᱠᱟᱱᱟ ᱠᱚ ᱚᱱᱟ ᱩᱝᱠᱩ ᱦᱚᱸ ᱵᱩᱡᱷᱟᱹᱣ ᱠᱚ ᱦᱩᱭᱩᱜᱼᱟ, ᱡᱮ ᱧᱮᱞ ᱯᱮ ᱵᱟᱯᱞᱟ ᱨᱮᱱᱟᱜ ᱥᱳᱢᱚᱭ ᱫᱚ ᱦᱮᱱᱟᱜ ᱜᱮᱭᱟ ᱮᱠᱷᱚᱱ ᱦᱚᱸ ᱵᱩᱦᱩ ᱾ ᱦᱮᱸ, ᱟᱯᱮ ᱱᱤᱛᱚᱜ ᱯᱟᱲᱦᱟᱜ ᱯᱮ ᱟᱯᱮ ᱟᱯᱮᱭᱟᱜ ᱡᱟᱸᱜᱟ ᱛᱮ ᱱᱤᱛᱚᱜ ᱛᱤᱸᱜᱩ ᱠᱮᱴᱮᱡᱚᱜ ᱯᱮ ᱾ ᱦᱮᱸ ᱾ ᱛᱚᱵᱮ ᱵᱟᱯᱞᱟ ᱫᱚ ᱦᱮᱸ ᱵᱟᱯᱞᱟ ᱫᱚ ᱦᱩᱭᱩᱜ ᱛᱟᱯᱮ ᱜᱮᱭᱟ ᱾ ᱚᱱᱟ ᱛᱤᱸᱜᱩ ᱠᱮᱴᱮᱡᱚᱜ ᱯᱮ ᱛᱟᱨᱯᱚᱨᱮ ᱵᱟᱠᱷᱟᱱ ᱟᱯ ᱟᱯᱮ ᱨᱮᱱ ᱜᱤᱫᱽᱨᱟᱹᱣᱟᱜ ᱵᱷᱚᱵᱤᱥᱥᱚᱛ ᱟᱯᱮ ᱪᱤᱠᱟᱹᱛᱮ ᱯᱮ ᱵᱟᱜᱟᱣ ᱛᱟᱠᱚᱣᱟ ᱾ ᱮᱸᱜ, ᱡᱩᱫᱤ ᱟᱯᱮ ᱜᱮ ᱡᱩᱫᱤ ᱵᱟᱯᱮ ᱛᱤᱸᱜᱳ ᱠᱮᱴᱮᱡᱚᱜᱼᱟ ᱥᱮ ᱟᱯᱮ, ᱦᱮᱸ
ᱚᱱᱟᱜᱮ ᱟᱫᱚ ᱵᱟᱠᱚ ᱵᱩᱡᱷᱟᱹᱣ ᱮᱫᱟ, ᱢᱟᱱᱮ ᱜᱟᱨᱡᱮᱱ ᱠᱚᱦᱚᱸ ᱠᱚ ᱚᱱᱠᱟᱣ ᱟᱠᱟᱱᱟ ᱾ ᱟᱫᱚ ᱜᱟᱨᱡᱮᱱ ᱠᱚᱦᱚᱸ ᱡᱩᱫᱤ ᱱᱤᱡᱮ ᱟᱱᱟ ᱯᱨᱳᱜᱨᱟᱢ ᱠᱚᱠᱚ ᱫᱟᱬᱟᱱᱟ ᱚᱱᱠᱟ ᱤᱭᱟᱹ ᱠᱚ ᱠᱚᱨᱟᱣᱟ ᱾
ᱦᱮᱸᱻ
ᱟᱨ ᱵᱟᱹᱦᱩ ᱮᱨᱟ ᱠᱚᱦᱚᱸ ᱠᱚ ᱪᱟᱞᱟᱜ ᱠᱟᱱ ᱫᱚ ᱱᱮᱛᱟᱨ ᱟᱫᱚ ᱚᱱᱮ ᱪᱷᱟᱯᱨᱤ ᱯᱨᱳᱜᱨᱟᱢ ᱠᱚᱨᱮ ᱾
ᱟᱱ ᱱᱤᱛᱚᱜ ᱡᱟᱵᱮᱱ ᱞᱟᱹᱭ ᱠᱮᱜ-ᱟ ᱦᱚᱜᱼᱱᱟ ᱚᱱᱮ ᱠᱚᱢ ᱵᱚᱭᱥᱤ ᱨᱮ ᱡᱩᱫᱤ ᱵᱟᱯᱞᱟ ᱦᱩᱭᱩᱜ-ᱟ ᱥᱮ ᱵᱟᱝ
ᱦᱮᱸ ᱾
ᱛᱚᱠᱷᱚᱱ ᱫᱚ ᱢᱮᱫᱴᱟᱜ ᱟᱵᱮᱠ ᱛᱮᱵᱮᱱ ᱵᱟᱯᱞᱟᱜᱼᱟ ᱾ ᱟᱵᱮᱠ ᱛᱮ ᱵᱟᱯ ᱵᱟᱯᱞᱟ ᱦᱳᱭ ᱮᱱᱟ ᱴᱷᱤᱠ ᱟᱪᱷᱮ, ᱠᱚᱭᱮᱠ ᱵᱚᱪᱷᱚᱨ ᱠᱟᱴᱟᱣ ᱮᱱᱟ ᱛᱚᱠᱷᱚᱱ ᱟᱫᱚ ᱟᱫᱚ ᱠᱟᱹᱴᱤᱡ ᱵᱮᱱ ᱢᱟᱨᱟᱝ ᱞᱮᱱᱠᱷᱟᱱ ᱟᱫᱚ ᱢᱮᱫ ᱟᱞᱟᱫᱟ ᱜᱮ ᱢᱮᱫᱴᱮᱱ ᱦᱟᱹᱡᱩᱜ ᱢᱚᱱᱮ ᱦᱤᱡᱩᱜᱼᱟ ᱾ ᱡᱮ ᱦᱮᱸ ᱤᱧ ᱱᱩᱭ ᱴᱷᱮᱱᱤᱧ ᱡᱟᱢᱟᱭᱮᱱᱟ ᱥᱮ ᱱᱩᱭᱤᱧ ᱟᱹᱜᱩ ᱠᱤᱫᱤᱭᱟ ᱱᱩᱭ ᱠᱷᱚᱱ ᱟᱨᱦᱚᱸ ᱛᱤᱱᱟᱹᱜ ᱠᱚᱢ ᱵᱷᱟᱞᱮ ᱠᱚ ᱡᱟᱹᱱᱤᱡ ᱤᱧ ᱧᱟᱢ ᱠᱮᱠᱚᱣᱟ ᱾ ᱟᱹᱰᱤ ᱛᱟᱲᱟ ᱛᱟᱹᱲᱤᱧ ᱵᱟᱯ ᱵᱟᱯᱞᱟᱭᱱᱟ, ᱟ ᱟᱨᱦᱚᱸ ᱟᱫᱚ ᱤᱴᱟᱜ ᱥᱮᱜ ᱟᱫᱚ ᱢᱮᱫᱴᱮᱱ ᱢᱚᱱᱮ ᱪᱟᱞᱟᱜᱼᱟ ᱾
ᱦᱮᱸ ᱟᱫᱚ ᱚᱱᱟ ᱫᱚ ᱛᱚᱠᱷᱚᱱ ᱮᱴᱟᱜ ᱮᱴᱟᱜ ᱥᱮᱜ ᱮᱴᱟᱜ ᱥᱮᱜ ᱮ ᱛᱟᱲᱟᱢ ᱠᱮᱫᱟ ᱟᱫᱚ ᱾
ᱦᱮᱸ ᱡᱟᱨ ᱠᱟᱨᱚᱱ ᱛᱮ ᱟᱨᱦᱚᱸ ᱱᱤᱛᱟᱨ ᱧᱮᱞ ᱵᱮᱱ ᱦᱟᱱᱮ ᱥᱟᱠᱟᱢ ᱚᱲᱮᱡ ᱵᱮᱥᱤ ᱦᱩᱭ ᱠᱟᱱᱟ ᱰᱤᱵᱳᱨᱥ ᱵᱮᱥᱤ ᱦᱩᱭᱩᱜ ᱠᱟᱱᱟ ᱾ ᱱᱚᱜ-ᱱᱟ
ᱦᱮᱸ, ᱚᱱᱟ ᱚᱱᱟ ᱤᱭᱟᱹ ᱠᱟᱨᱚᱱ ᱛᱮᱜᱮ ᱠᱚᱢ ᱵᱚᱭᱚᱥ ᱛᱮᱠᱚ ᱵᱟᱯᱞᱟᱜ ᱠᱟᱱᱟ ᱾ ᱛᱟᱯᱚᱨᱮ ᱩᱱᱟᱹᱜ ᱢᱟᱱᱮ ᱚᱱᱟ ᱵᱚᱭᱮᱥ ᱨᱮᱫᱚ ᱩᱱᱟᱹᱜ ᱵᱩᱡᱷᱟᱹᱣ ᱥᱚᱠᱛᱤ ᱫᱚ ᱵᱟᱝ ᱛᱟᱦᱮᱱ ᱠᱟᱱ ᱛᱟᱠᱚᱣᱟ ᱛᱚ ᱾
ᱮᱜᱼᱦᱮᱸ
ᱯᱚᱨᱮ ᱡᱚᱠᱷᱚᱱ ᱠᱚ ᱠᱟᱹᱴᱤᱡ ᱠᱚ ᱢᱤᱪᱭᱚᱨᱚᱜ ᱠᱟᱱᱟᱼᱼ
ᱦᱮᱸ
ᱱᱩᱭ ᱱᱩᱭ ᱴᱷᱮᱱᱤᱧ ᱵᱟᱯᱞᱟ ᱟᱠᱟᱱᱟ᱾
ᱦᱩᱸ
ᱟᱫᱚ ᱚᱱᱮ ᱮᱴᱟᱜ ᱥᱮᱫ ᱮ ᱛᱟᱲᱟᱢ ᱠᱮᱫᱟ᱾
ᱦᱮᱸ